ᱦᱮᱞᱳ
ᱦᱮᱞᱳ
ᱦᱮᱸ ᱜᱚᱝᱠᱮ ᱨᱚᱲ ᱠᱚ ᱴᱷᱤᱠ ᱴᱷᱟᱠ ᱧᱟᱢᱚᱜ ᱠᱟᱱᱟ ᱦᱮᱸ ᱜᱚᱝᱠᱮ ᱨᱚᱲ ᱠᱚ ᱟᱡᱚᱢ ᱢᱚᱜ ᱠᱟᱱ ᱛᱞᱤᱧᱟ ᱟᱪᱷᱟ
ᱦᱳᱭ ᱢᱟ ᱜᱚᱝᱠᱮ ᱛᱚᱵᱮ ᱞᱟᱹᱭ ᱵᱮᱱ ᱪᱮᱫ ᱠᱚᱵᱮᱱ ᱪᱮᱠᱟᱭᱮᱫ ᱠᱟᱱᱟ ᱦᱳᱭ ᱦᱮᱸ ᱜᱚᱝᱠᱮ ᱦᱚᱭ ᱤᱧᱟᱹᱜ ᱫᱚ
ᱦᱮᱸᱻ
ᱤᱧᱫᱚ ᱚᱱᱠ ᱱᱮᱴᱳᱣᱟᱨᱠ ᱡᱟᱭᱜᱟ ᱨᱮᱜᱤᱧ ᱛᱟᱦᱮᱱᱟ ᱟᱨ ᱜᱚᱢᱠᱮ ᱤᱧᱟᱹᱜ ᱱᱚᱛᱮ ᱫᱚ ᱢᱟᱱᱮ ᱱᱮᱴᱳᱣᱟᱨᱠ ᱥᱚᱵ ᱥᱚᱢᱚᱭ ᱵᱟᱞᱮ ᱵᱩᱡᱮᱫ ᱠᱟᱱ ᱜᱮ ᱥᱚᱦᱚᱨ ᱵᱟᱡᱟᱨ ᱨᱮᱫᱚ ᱱᱚᱝᱠᱟ ᱜᱮ ᱵᱚᱞᱮ ᱟᱨᱠᱤ
ᱟᱪᱷᱟ ᱻᱟᱪᱷᱟ
ᱟᱫᱚ ᱢᱟᱱᱮ ᱱᱚᱝᱠᱟ ᱟ ᱟᱹᱛᱩ ᱴᱚᱞᱟ ᱠᱚ ᱮ ᱟᱵᱚ ᱡᱚᱠᱷᱚᱱ ᱤᱧ ᱦᱚᱸ ᱡᱚᱠᱷᱚᱱ ᱟᱹᱛᱩ ᱴᱚᱞᱟᱧ ᱪᱟᱞᱟᱜᱼᱟ ᱛᱠᱷᱚᱱ ᱤᱧᱟᱹᱜ ᱦᱚᱸ ᱱᱮᱴᱳᱣᱟᱨᱠ ᱠᱚ ᱯᱨᱚᱵᱞᱮᱢᱚᱜᱼᱟ ᱜᱚᱝᱠᱮ ᱾
ᱟᱪᱪᱷᱟ ᱟᱪᱪᱷᱟ ᱱᱟᱯᱟᱭ ᱠᱟᱛᱷᱟ ᱾ ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱟᱵᱩᱼᱼ ᱟᱹᱛᱩ ᱴᱚᱞᱟ ᱠᱚᱨᱮ ᱵᱚᱱ ᱪᱟᱞᱟᱣ ᱞᱮᱱᱠᱷᱟᱱ ᱫᱚ ᱱᱮᱴᱚᱣᱟᱨᱠ ᱯᱨᱚᱵᱞᱮᱢᱚᱜᱼᱟ ᱥᱮ ᱜᱚᱝᱠᱮ?
ᱦᱮᱸ ᱦᱮᱸ ᱜᱚᱝᱠᱮ ᱯᱨᱚᱵᱞᱮᱢᱚᱜ ᱜᱮᱭᱟ ᱱᱚᱱᱛᱮ ᱫᱚ ᱾ ᱵᱟᱝ ᱜᱚᱝᱠᱮ ᱫᱚᱼᱼ ᱱᱚᱛᱮ ᱦᱚᱸ ᱠᱟᱹᱴᱤᱡ ᱯᱨᱚᱵᱽᱞᱢ ᱫᱚ ᱯᱨᱚᱵᱞᱮᱢᱚᱜ ᱜᱮᱭᱟ ᱠᱟᱹᱴᱤᱡ ᱱᱮᱴᱚᱣᱟᱨᱠ ᱫᱚ ᱾
ᱦᱳᱭ ᱦᱳᱭ ᱟᱞᱮ ᱥᱮᱫ ᱦᱚᱸ ᱚᱱᱠᱟ ᱜᱮ ᱡᱚᱠᱷᱚᱱ ᱤᱧ ᱚᱲᱟᱜ ᱤᱧ ᱪᱟᱞᱟᱜ ᱟᱥᱮ ᱜᱚᱝᱠᱮᱼᱼ ᱛᱚ ᱩᱱ ᱚᱠᱛᱚ ᱥᱮ ᱢᱟᱱᱮ ᱱᱮᱴᱚᱣᱟᱨᱠ ᱜᱮ ᱵᱟᱭ ᱧᱟᱢᱟ ᱾ ᱚᱱᱟ ᱠᱷᱟᱹᱛᱤᱨ ᱛᱤᱧ ᱢᱮᱱᱫᱟ ᱟᱛᱩ ᱴᱚᱞᱟ ᱨᱮᱫᱚ ᱯᱨᱚᱵᱼᱼ ᱯᱨᱚᱵᱞᱢᱚᱜ ᱜᱮᱭᱟ᱾ ᱟᱫᱚ ᱟᱯᱮ ᱥᱮᱫ ᱪᱮᱼᱼ
ᱦᱮᱸᱻᱟᱪᱷᱟᱻᱟᱪᱷᱟ᱾ ᱦᱮᱸ ᱜᱚᱝᱠᱮ ᱢᱚᱴᱟᱢᱩᱴᱤ ᱟᱞᱮ ᱥᱮᱫ ᱦᱚᱸ ᱠᱟᱹᱴᱤᱡ ᱜᱷᱟᱱᱮ ᱜᱷᱟᱱᱮ ᱯᱨᱽᱞᱮᱢ ᱜᱮᱭᱟ ᱜᱷᱟᱱᱮ ᱜᱷᱟᱱᱮ ᱫᱚ ᱴᱷᱤᱠ ᱜᱮ ᱪᱟᱞᱟᱜᱼᱟ᱾ ᱟᱨᱠᱤᱼᱼ
ᱦᱳᱭ ᱫᱟᱜ ᱠᱚ ᱞᱮᱠᱷᱟᱱ ᱜᱮ ᱡᱟᱹᱥᱛᱤ ᱯᱨᱚᱵᱞᱮᱢᱚᱜᱼᱟ ᱵᱟᱝ ᱫᱟᱜ ᱞᱮᱠᱷᱟᱱ ᱨᱤᱢᱤᱞ ᱞᱮᱠᱷᱟᱡᱼᱮ᱾
ᱦᱩᱸ ᱦᱩᱹ᱾ ᱟᱫᱚ ᱜᱚᱝᱠᱮ ᱱᱤᱭᱟᱹ ᱜᱷᱟᱹᱲᱤᱡ ᱫᱚ ᱵᱮᱥ ᱵᱟᱲᱟᱭ ᱜᱮᱭᱟ ᱵᱚᱞᱮ?
ᱦᱳᱭ ᱜᱚᱝᱠᱮ ᱵᱮᱥ ᱵᱟᱲᱟ ᱜᱮ ᱾ ᱢᱟ ᱛᱚᱵᱮ ᱟᱫᱚ ᱪᱮᱫ ᱱᱤᱭᱟᱹ ᱞᱟᱝ ᱜᱚᱞᱯᱚᱭᱟ ᱛᱷᱚᱲᱟ ᱞᱟᱹᱭ ᱢᱮ?
ᱦᱮᱸ ᱜᱚᱝᱠᱮ ᱱᱤᱭᱟᱹ ᱫᱚ ᱱᱤᱭᱟᱹ ᱜᱷᱟᱹᱲᱤᱡ ᱫᱚ ᱛᱷᱚᱲᱟ ᱫᱚ ᱪᱮᱫ ᱨᱮ ᱞᱟᱝ ᱜᱟᱞᱢᱟᱨᱟᱣᱟ ᱜᱚᱝᱠᱮ ᱱᱤᱭᱟᱹ ᱜᱷᱟᱹᱲᱤᱡ ᱫᱚᱼᱼ ᱟᱵᱚᱣᱟᱜ ᱱᱚᱣᱟ ᱥᱮᱪᱮᱫ ᱤᱫᱤ ᱠᱟᱛᱮ ᱜᱮᱞᱟᱝ ᱜᱟᱞᱢᱟᱨᱟᱣᱟ ᱾ ᱟᱵᱚᱣᱟᱜ ᱡᱟᱦᱟᱸ ᱢᱤᱫᱴᱮᱱ ᱮᱰᱩᱠᱮᱥᱚᱱ ᱯᱟᱨᱯᱟᱥ ᱛᱮ ᱾
ᱢᱟ ᱜᱚᱢᱠᱮ ᱛᱟᱦᱚᱞᱮ ᱛᱚᱵᱮ ᱞᱟᱹᱭ ᱛᱟᱞᱟᱝ ᱢᱮ ᱟᱢᱜᱮ ᱛᱷᱚᱲᱟ ᱾
ᱦᱮᱸ ᱜᱚᱝᱠᱮ ᱛᱟᱦᱚᱞᱮᱼᱼ ᱚᱱᱟ ᱥᱮᱪᱮᱫ ᱤᱫᱤ ᱠᱟᱛᱮ ᱡᱩᱫᱤ ᱞᱟᱝ ᱜᱟᱯᱟᱞᱢᱟᱨᱟᱣᱟ ᱜᱚᱢᱠᱮ ᱯᱳᱭᱞᱳ ᱨᱤᱧ ᱞᱟᱹᱭ ᱛᱟᱞᱟᱝᱟ ᱡᱮ ᱱᱚᱜᱼᱚᱭ ᱟᱵᱚᱣᱟᱜᱼᱼ ᱡᱟᱦᱟᱸ ᱱᱤᱛᱚᱜᱼᱼ ᱯᱟᱹᱨᱥᱤ ᱱᱤᱭᱮ ᱡᱟᱦᱟᱸ ᱟᱵᱚ ᱵᱚᱱ ᱛᱟᱯᱟᱢ ᱠᱟᱱᱟ ᱥᱮ ᱟᱵᱮᱱᱟ ᱡᱟᱭᱜᱟ ᱨᱮ ᱯᱟᱹᱨᱥᱤ ᱛᱮ ᱵᱟᱠᱚ ᱚᱞᱚᱜᱼᱼ ᱯᱟᱲᱦᱟᱜ ᱠᱟᱱᱟ ᱟᱵᱚ ᱡᱟᱦᱟᱸ ᱥᱟᱱᱛᱟᱲᱤ ᱯᱟᱹᱨᱥᱤ ᱢᱮᱱᱟᱜ ᱛᱟᱵᱚᱱᱟ ᱟᱵᱚᱣᱟᱜ ᱱᱤᱡᱮᱨᱟᱜ ᱟᱭᱳ ᱟᱲᱟᱝ ᱠᱟᱱᱟ ᱾ ᱛᱚ ᱜᱚᱢᱠᱮ ᱱᱚᱣᱟᱛᱮ ᱟᱵᱚᱟᱜ ᱯᱟᱲᱦᱟᱜ ᱱᱤᱛᱚᱜ ᱞᱟᱹᱠᱛᱤ ᱢᱮᱱᱟᱜ ᱛᱟᱵᱚᱱᱟ ᱥᱮ ᱵᱟᱝ? ᱱᱚᱣᱟ ᱵᱟᱨᱮ ᱛᱮ ᱟᱢ ᱜᱚᱝᱠᱮᱼᱼ ᱟᱢᱟᱜ ᱢᱤᱫᱴᱮᱱ ᱡᱩᱫᱤ ᱵᱟᱨᱭᱟ ᱯᱮᱭᱟ ᱠᱟᱛᱷᱟᱢ ᱛᱷᱩᱛᱤᱭᱟ ᱜᱚᱞᱯᱚᱭ ᱱᱟᱯᱟᱭ ᱠᱚᱜᱼᱟ ᱟᱨᱠᱤ ᱢᱤᱫᱴᱮᱱᱼᱼ
ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱾
ᱦᱩᱸ ᱾
ᱟᱹᱰᱤ ᱱᱟᱯᱟᱭᱮᱢ ᱢᱮᱱ ᱠᱮᱜᱼᱟ ᱛᱚ ᱜᱚᱝᱠᱮ᱾ ᱤᱧ ᱛᱚ ᱢᱤᱫᱴᱟᱝ ᱚᱞᱚᱜ ᱯᱟᱲᱦᱟᱜ ᱠᱚᱲᱟ ᱫᱚ ᱵᱟᱝ ᱠᱟᱹᱱᱟᱹᱧ ᱛᱚ ᱟᱫᱚ ᱚᱱᱠᱟ ᱵᱚᱞᱮᱼᱼ ᱟᱫᱚ ᱤᱧ ᱞᱟᱹᱭ ᱨᱮᱭᱟᱜ ᱦᱚᱧ ᱪᱮᱥᱴᱟᱭᱮᱫ ᱠᱟᱱ ᱜᱮᱭᱟ ᱾
ᱦᱮᱸ ᱜᱚᱝᱜᱮ ᱾
ᱜᱚᱝᱠᱮ ᱱᱚᱣᱟ ᱫᱚ ᱦᱩᱭᱩᱜ ᱠᱟᱱᱟ ᱱᱚᱝᱠᱟᱱ ᱡᱮ ᱥᱟᱵ ᱠᱟᱜ ᱢᱮ ᱡᱟᱦᱟᱱ ᱡᱟᱦᱟᱸᱭᱼᱼ ᱠᱩᱥᱤᱭᱟᱜ ᱜᱮᱭᱟ ᱛᱚ ᱚᱱᱮ ᱚᱱᱟ ᱜᱮ ᱯᱟᱲᱦᱟᱣ ᱡᱮᱦᱮᱛᱩ ᱯᱟᱲᱦᱟᱣ ᱫᱚ ᱡᱚᱛᱚ ᱦᱚᱲᱟᱜ ᱚᱫᱷᱤᱠᱟᱨ ᱦᱮᱱᱟᱜ ᱟᱠᱟᱫᱟ ᱾
ᱦᱮᱸ ᱦᱮᱸ ᱾
ᱡᱟᱦᱟᱱ ᱡᱤᱱᱤᱥ ᱱᱤᱭᱮ ᱜᱮ ᱯᱟᱲᱦᱟᱜ ᱟᱫᱚ ᱢᱮᱱ ᱠᱷᱟᱱ ᱜᱚᱝᱠᱮ ᱡᱩᱫᱤ ᱵᱮᱱ ᱢᱚᱱᱮᱭ ᱠᱷᱟᱱᱼᱼ ᱪᱤᱠᱤ ᱞᱟᱦᱟᱭ ᱦᱩᱭᱩᱜᱼᱟ ᱥᱮ ᱡᱟᱦᱟᱱ ᱤᱭᱟᱹ ᱦᱩᱭᱩᱜᱼᱟᱼᱼ ᱜᱚᱝᱠᱮ ᱥᱟᱵ ᱠᱟᱜ ᱵᱮᱱ ᱟᱵᱮᱱ ᱡᱩᱫᱤ ᱥᱟᱵ ᱠᱟᱜ ᱵᱮᱱ ᱜᱚᱝᱠᱮ ᱤᱧ ᱡᱩᱫᱤ ᱱᱤᱛ ᱚᱠᱛᱚ ᱤᱧᱼᱼ ᱤᱧᱡᱤᱱᱤᱭᱟᱨ ᱯᱟᱲᱦᱟᱜ ᱥᱟᱱᱟᱧ ᱠᱟᱱᱟ ᱦᱮᱸ ᱤᱧᱡᱤᱱᱤᱭᱟᱨᱼᱼ ᱯᱟᱲᱦᱟᱜ ᱥᱟᱱᱟᱧ ᱠᱟᱱᱟ ᱛᱚ ᱜᱚᱝᱠᱮ ᱱᱚᱣᱟ ᱫᱚ ᱱᱤᱥᱪᱳᱭ ᱦᱟᱸᱜ ᱱᱚᱣᱟ ᱟᱵᱚᱣᱟᱜ ᱚᱞᱪᱤᱠᱤ ᱢᱮᱱ ᱫᱚᱼᱼ ᱚᱱᱟ ᱤᱥᱠᱨᱤᱯᱴ ᱛᱮᱫᱚ ᱵᱟᱹᱱᱩᱜ ᱠᱟᱫᱟ ᱦᱟᱸᱜ ᱜᱚᱝᱠᱮ ᱱᱤᱛ ᱚᱠᱛᱚ ᱫᱚ ᱛᱚᱼᱼ ᱱᱚᱣᱟ ᱛᱟᱦᱚᱞᱮ ᱦᱟᱸᱜ ᱵᱟᱝ ᱦᱩᱭᱩᱜ ᱠᱟᱱᱟ ᱚᱱᱛᱮ ᱦᱟᱸᱜᱼᱼ
ᱮᱠᱫᱚᱢ ᱮᱠᱫᱚᱢ ᱮᱠᱫᱚᱢ ᱮᱠᱫᱚᱢ ᱮᱠᱫᱚᱢ ᱾
ᱡᱚᱠᱷᱚᱱ ᱥᱟᱵ ᱠᱟᱜ ᱵᱮᱱ ᱜᱚᱝᱠᱮ ᱤᱧ ᱡᱩᱫᱤ ᱱᱤᱛᱚᱜᱼᱼ ᱦᱮᱸ ᱱᱚᱣᱟ ᱪᱮᱫ ᱠᱚ ᱢᱮᱱᱟ ᱢᱟᱱᱮ ᱮᱴᱟᱜ ᱟᱨᱠᱤᱼᱼ ᱡᱟᱦᱟᱸ ᱥᱟᱵᱡᱮᱠᱴ ᱢᱟᱱᱮᱼᱼ ᱡᱟᱦᱟᱸ ᱢᱟᱱᱮ ᱥᱟᱵ ᱠᱟᱜ ᱵᱮᱱ ᱱᱤᱛᱚᱜ ᱱᱚᱣᱟ ᱱᱤᱴ ᱮᱠᱡᱟᱢ ᱰᱚᱠᱴᱚᱨ ᱱᱤᱭᱮ ᱯᱟᱲᱦᱟᱜ ᱥᱟᱱᱟᱭᱮᱫ ᱤᱧ ᱠᱟᱱᱟ ᱜᱚᱝᱠᱮ ᱛᱟᱦᱚᱞᱮᱼᱼ ᱚᱱᱟ ᱱᱤᱭᱮ ᱦᱚᱸ ᱵᱟᱹᱧ ᱯᱟᱲᱦᱟᱣ ᱫᱟᱲᱮᱭᱟᱜ ᱠᱟᱱᱟ ᱥᱮ ᱞᱚ ᱱᱤᱭᱮᱧ ᱯᱟᱲᱦᱟᱜᱼᱟ ᱵᱟᱹᱧ ᱯᱟᱲᱦᱟᱣ ᱫᱟᱲᱮᱭᱟᱜ ᱠᱟᱱᱟ ᱾
ᱮᱠᱫᱚᱢ ᱮᱠᱫᱚᱢ ᱮᱠᱫᱚᱢ᱾
ᱜᱚᱝᱠᱮ ᱱᱤᱛ ᱚᱠᱛᱚ ᱡᱟᱦᱟᱸ ᱧᱮᱞᱚᱜ ᱠᱟᱱᱟ ᱟᱵᱚᱣᱟᱜ ᱱᱚᱣᱟ ᱚᱞᱪᱤᱠᱤ
ᱦᱩᱸᱻᱦᱩᱸᱻᱦᱩᱸ
ᱟᱵᱚ ᱢᱟᱱᱮ ᱠᱷᱟᱵᱩ ᱠᱷᱟᱹᱞᱤ ᱞᱮᱝᱜᱩᱭᱮᱡᱽ ᱦᱤᱥᱟᱹᱵ ᱛᱮᱜᱮ ᱢᱮᱱᱟᱜ ᱟᱠᱟᱫᱟ᱾ ᱟᱨ ᱞᱮᱝᱜᱩᱭᱮᱡᱽ ᱦᱤᱥᱟᱹᱵ ᱛᱮ ᱢᱮᱱᱟᱜ ᱠᱟᱜ ᱨᱮᱦᱚᱸ ᱢᱟᱱᱮ ᱥᱩᱫᱷᱩ ᱢᱟᱛᱨᱚ ᱩᱱ ᱠᱟᱱ ᱠᱷᱟᱹᱞᱤ ᱚᱱᱟ ᱫᱚ ᱞᱮᱝᱜᱩᱭᱮᱡ ᱦᱤᱥᱟᱹᱵ ᱛᱮᱜᱮ ᱢᱮᱱᱟᱜ ᱟᱠᱟᱫᱟ ᱟᱨ ᱚᱱᱟᱜᱮ ᱡᱚᱠᱷᱚᱱ ᱢᱤᱰᱤᱭᱟᱢ ᱨᱮ ᱦᱤᱡᱩᱜ-ᱟ ᱥᱮ
ᱦᱮᱸᱻᱦᱮᱸᱻ
ᱛᱚᱵᱮ ᱦᱟᱸᱜ ᱜᱚᱢᱠᱮ ᱢᱚᱱᱮ ᱦᱚᱭ ᱤᱧ ᱤᱧ ᱢᱚᱱᱮᱭᱟ ᱡᱮ ᱡᱚᱛᱚ ᱦᱚᱲ ᱠᱚ ᱯᱟᱲᱦᱟᱜ-ᱟ ᱥᱮ ᱱᱤᱛᱚᱜ ᱡᱩᱫᱤ ᱚᱱᱟ ᱡᱩᱫᱤ ᱜᱚᱝᱠᱮ ᱱᱚᱣᱟ ᱱᱤᱴ ᱠᱚ ᱥᱮ ᱰᱟᱠᱴᱟᱨᱤ ᱡᱟᱦᱟᱸ ᱠᱚ ᱵᱮᱱᱟᱜ ᱠᱟᱱᱟ ᱥᱮ ᱱᱚᱣᱟ ᱜᱚᱝᱠᱮ ᱤᱧᱡᱤᱱᱤᱭᱟᱨ ᱡᱩᱫᱤ ᱵᱮᱱᱟᱜ ᱟᱥᱮ ᱥᱟᱱᱟᱭᱧᱟ ᱚᱱᱟ ᱠᱚᱨᱮᱦᱚᱸ ᱡᱩᱫᱤ ᱦᱤᱡᱩᱜ ᱟᱥᱮ ᱛᱟᱦᱚᱞᱮ ᱜᱚᱝᱠᱮ ᱚᱱᱟ ᱚᱱᱟ ᱫᱚ ᱯᱟᱲᱦᱟᱣ ᱜᱮ ᱦᱩᱭᱩᱜ ᱛᱟᱢᱟ ᱾
ᱮᱠᱫᱚᱢ ᱮᱠᱫᱚᱢ ᱮᱠᱫᱚᱢ
ᱛᱚ ᱱᱚᱜ ᱚᱝᱠᱟ ᱜᱚᱝᱠᱮ ᱠᱟᱱᱟ ᱢᱤᱫᱴᱮᱱ ᱯᱚᱨᱤᱥᱛᱷᱤᱛᱤ
ᱟᱪᱪᱷᱟ ᱟᱪᱪᱷᱟ ᱜᱚᱝᱠᱮ ᱟᱫᱚ ᱱᱚᱣᱟ ᱵᱟᱨᱮ ᱠᱤᱪᱷᱩ ᱠᱟᱛᱷᱟ ᱤᱧ ᱛᱩᱫᱤ ᱞᱮᱜᱮ ᱛᱷᱩᱛᱤ ᱞᱮᱠᱷᱟᱱ ᱠᱟᱴᱤᱡ ᱱᱟᱯᱟᱭᱚᱜ-ᱟ ᱦᱮᱸ ᱥᱮ ᱵᱟᱝ ᱜᱚᱝᱠᱮ ᱦᱤᱛᱚᱜ ᱫᱚ ᱧᱮᱞ ᱞᱮᱠᱷᱟᱱ ᱟᱭᱢᱟ ᱯᱟᱹᱨᱥᱤ ᱠᱚᱜᱮ ᱟᱹᱰᱤᱜᱮ ᱟᱹᱰᱤ ᱩᱥᱛᱟᱹᱨ ᱞᱟᱦᱟ ᱟᱠᱟᱱᱟ ᱢᱮᱱᱠᱷᱟᱱ ᱵᱟᱝᱞᱟ ᱯᱟᱹᱨᱥᱤ ᱡᱟᱦᱟᱸ ᱛᱤᱱᱟᱹᱜ ᱥᱟ ᱟᱵᱚ ᱡᱩᱫᱤ ᱚᱱᱟ ᱨᱮᱱᱟᱜ ᱱᱟᱜᱟᱢ ᱱᱟᱜᱟᱢ ᱵᱚᱱ ᱯᱟᱲᱦᱟᱣᱟ ᱚᱱᱟ ᱫᱚ ᱚ ᱚᱱᱟ ᱫᱚ ᱛᱤᱱᱟᱹᱜ ᱥᱟ ᱛᱤᱱᱟᱹᱜ ᱢᱟᱨᱮᱭᱟᱜ ᱠᱟᱱᱟ, ᱚᱱᱟ ᱠᱷᱚᱱᱟᱜ ᱦᱚᱸ ᱤᱝ, ᱤᱝᱨᱮᱡᱤ ᱯᱟᱹᱨᱥᱤ ᱨᱮᱱᱟᱜ ᱱᱟᱜᱟᱢ ᱡᱩᱫᱤ ᱵᱚᱱ ᱧᱮᱞᱟ ᱚᱱᱟ ᱦᱚᱸ ᱛᱤᱱᱟᱹᱜ ᱢᱟᱨᱮᱭᱟᱜ ᱠᱟᱱᱟ ᱚᱱᱟ ᱦᱚᱸᱵᱚᱱ ᱵᱟᱲᱟᱭ ᱫᱟᱲᱮᱭᱟᱜ-ᱟ ᱢᱮᱱᱠᱷᱟᱱ ᱩᱱᱠᱩ ᱚᱱᱟ ᱤᱝᱨᱮᱡᱤ ᱯᱟᱹᱨᱥᱤ ᱦᱤᱱᱫᱤ ᱯᱟᱹᱨᱥᱤ ᱵᱟᱝᱞᱟ ᱯᱟᱹᱨᱥᱤ ᱚᱱᱟ ᱯᱟᱹᱨᱥᱤ ᱠᱷᱚᱱ ᱦᱚᱸ ᱡᱟᱹᱥᱛᱤ ᱢᱟᱨᱮ ᱯᱟᱹᱨᱥᱤ ᱫᱚ ᱜᱚᱢᱠᱮ ᱞᱟᱹᱭᱟᱹ ᱜᱟᱠᱚ ᱥᱟᱬᱮᱥᱤᱭᱟᱹᱤᱭᱟᱹ ᱠᱚ ᱡᱮ ᱱᱚᱣᱟ ᱥᱟᱱᱛᱟᱲᱤ ᱯᱟᱹᱨᱥᱤ ᱛᱟᱦᱮᱸ ᱠᱟᱱᱟ
ᱦᱳᱭ ᱜᱚᱝᱠᱮ ᱦᱳᱭ
ᱞᱟᱹᱭᱮᱜ ᱮ ᱠᱚ ᱢᱚᱛᱚᱵᱟᱫ ᱞᱮᱠᱟᱛᱮᱠᱚ ᱞᱟᱹᱭᱮᱜ-ᱟ ᱢᱮᱱᱠᱷᱟᱱ ᱛᱤᱱᱟᱹᱜ ᱥᱟᱨᱤ ᱛᱤᱱᱟᱹᱜ ᱵᱟᱝ ᱠᱟᱱᱟ ᱚᱱᱟ ᱟᱫᱚ ᱚ ᱥᱟᱬᱮᱥᱤᱭᱟᱹ ᱠᱚᱠᱚ ᱞᱟᱹᱭᱮᱜ-ᱟ ᱢᱟᱱᱮ ᱱᱤᱥᱪᱚᱭ ᱜᱚᱢᱠᱮ ᱟᱹᱞᱤᱧ ᱦᱚᱞᱤᱧ ᱢᱚᱱᱮ ᱢᱚᱛ ᱟᱞᱤᱧ ᱦᱚᱸ ᱦᱩᱭ ᱫᱟᱲᱮᱭᱟᱜ ᱜᱮᱭᱟ ᱦᱮᱸ ᱦᱩᱭ ᱫᱟᱲᱮᱭᱟᱜ-ᱟ ᱛᱟᱦᱚᱞᱮ ᱜᱚᱢᱠᱮ ᱟᱵᱚ ᱡᱮᱢᱚᱱ ᱱᱤᱛᱚᱜ ᱵᱚᱱ ᱯᱟᱲᱦᱟᱣ ᱟᱹᱜᱩᱭᱮᱫᱟ ᱥᱟᱱᱛᱟᱲᱤ ᱯᱟᱹᱨᱥᱤ ᱦᱤᱛᱚᱜ ᱯᱩᱭᱥᱟ ᱵᱟᱝ ᱛᱟᱦᱮᱸ ᱠᱟᱱᱟ ᱟᱹᱰᱤ ᱯᱚᱨᱮᱛᱮ ᱟᱵᱚ ᱟᱵᱚ ᱩᱱᱠᱩ ᱢᱤᱥᱚᱱᱟᱨᱤ ᱠᱚ ᱦᱮᱡ ᱠᱟᱛᱮ ᱟᱵᱚ ᱠᱚ ᱥᱟᱵ ᱦᱚᱴᱚᱣᱟᱜ ᱵᱚᱱᱟ ᱜᱩᱨᱩ ᱜᱚᱢᱠᱮ ᱛᱮᱭᱟᱨ ᱠᱮᱜᱼᱟ ᱪᱤᱠᱤ ᱛᱮᱭᱟᱨ ᱠᱮᱜ-ᱟ ᱥᱟᱫᱷᱩ ᱨᱟᱢᱪᱟᱸᱫᱽ ᱢᱩᱨᱢᱩ ᱪᱤᱠᱤ ᱛᱮᱭᱟᱨ ᱠᱮᱜ-ᱟ ᱚᱱᱠᱟ ᱚᱱᱠᱟᱛᱮ ᱵᱟᱹᱭ ᱵᱟᱹᱭ ᱛᱮᱵᱚᱱ ᱞᱟᱦᱟ ᱦᱮᱡ ᱠᱟᱱᱟ ᱦᱤᱛᱚᱜ ᱟᱵᱚ ᱱᱚᱣᱟ ᱮ ᱮ ᱦᱤᱛᱚᱜ ᱟᱵᱚ ᱱᱚᱣᱟ ᱯᱤᱲᱦᱤ ᱨᱮ ᱢᱮᱱᱟᱜ ᱵᱚᱱᱟ ᱜᱚᱢᱠᱮ ᱟ ᱠᱤᱪᱷᱩ ᱴᱟᱜ ᱵᱚᱱ ᱯᱟᱲᱦᱟᱣ ᱫᱟᱲᱮᱭᱟᱜ ᱠᱟᱱᱟ ᱪᱤᱠᱤ ᱛᱮ ᱠᱤᱪᱷᱩ ᱴᱟᱜ ᱫᱚᱵᱚᱱ ᱚᱞ ᱫᱟᱲᱮᱭᱟᱜ ᱠᱟᱱᱟ ᱟᱵᱚ ᱜᱮ ᱜᱚᱢᱠᱮ ᱱᱚᱣᱟ ᱪᱤᱠᱤ ᱠᱚ ᱡᱩᱫᱤ ᱵᱚᱱ ᱞᱟᱦᱟ ᱥᱮᱫ ᱵᱚᱱ ᱞᱟᱦᱟᱱᱛᱤ ᱤᱫᱤᱭᱟ ᱜᱚᱝ ᱜᱚᱢᱠᱮ ᱟᱢ ᱡᱟᱦᱟᱸ ᱠᱟᱛᱷᱟ ᱠᱚᱢ ᱛᱷᱩᱛᱤ ᱠᱮᱫᱟ ᱟᱢ ᱡᱟᱦᱟᱸ ᱠᱚᱢ ᱞᱟᱹᱭᱮᱫ ᱛᱟᱦᱮᱫ-ᱟ ᱡᱮ ᱰᱚᱠᱴᱚᱨᱮᱰ ᱥᱮ ᱮᱢ ᱵᱤ ᱵᱤ ᱮᱥ ᱵᱟ ᱟᱨ ᱤᱧᱡᱤᱱᱤᱭᱟᱨᱤᱝ ᱠᱚ ᱦᱳᱭᱛᱚ ᱜᱚᱢᱠᱮ ᱟᱵᱚ ᱡᱩᱫᱤ ᱩᱱᱟᱹᱜ ᱢᱟ ᱜᱮᱵᱚᱱ ᱞᱟᱦᱟ ᱫᱟᱲᱮᱭᱟᱜ-ᱟ ᱜᱚᱢᱠᱮ ᱦᱳᱭᱛᱚ ᱛᱤᱱᱟᱹᱜ ᱟᱵᱚᱣᱟᱜ ᱯᱟᱹᱨᱥᱤ ᱛᱮᱦᱚ ᱠᱟᱱᱟᱜ ᱢᱤᱫᱴᱮᱱ ᱠᱩᱞ ᱟᱨᱠᱤ ᱡᱚᱫᱤ ᱟᱵᱚ ᱟᱵᱚ ᱱᱤᱭᱟᱹ ᱯᱤᱲᱦᱤ ᱡᱩᱫᱤ ᱵᱚᱱ ᱠᱷᱟᱸᱰᱟᱜ-ᱟ ᱚᱱᱟ ᱯᱟᱹᱨᱥᱤ ᱪᱮᱛᱟᱱ ᱨᱮ ᱛᱟᱦᱞᱮ ᱟᱵᱚᱨᱮᱱ ᱡᱟᱦᱟᱸ ᱦᱤᱡᱩᱜ ᱠᱟᱱ ᱯᱤᱲᱦᱤ ᱠᱚ ᱩᱱᱠᱩ ᱚᱱᱟ ᱩᱯᱚᱵᱳᱜᱽ ᱦᱟᱛᱟᱣ ᱫᱟᱲᱮᱭᱟᱜ-ᱟ ᱟᱹᱞᱤᱧ ᱞᱤᱧ ᱚᱱᱠᱟ ᱞᱤᱧ ᱢᱚᱱᱮᱭᱟ ᱟᱨᱠᱤ ᱠᱟᱨᱚᱱ ᱜᱚᱢᱠᱮ ᱪᱮᱫᱟᱜ ᱥᱮ ᱵᱟᱝ ᱦᱤᱛᱚᱜ ᱫᱚ ᱦᱩᱸᱻ
ᱞᱟᱹᱭ ᱢᱮ ᱞᱟᱹᱭ ᱢᱮ ᱜᱚᱢᱠᱮ
ᱯᱚᱨᱤᱠᱷᱟ ᱪᱟᱜ ᱠᱟᱱᱟ ᱡᱟᱦᱟᱸ ᱡᱟᱦᱟᱸ ᱰᱚᱠᱴᱚᱨᱮᱴ ᱰᱤᱜᱽᱨᱤ ᱡᱟᱦᱟᱸ ᱚ ᱟᱪᱷᱟ ᱟᱪᱷᱟ ᱜᱚᱢᱠᱮ ᱦᱤᱛᱚᱜ ᱴᱷᱤᱠ ᱴᱷᱟᱠ
ᱵᱟᱝ ᱜᱚᱢᱠᱮ ᱴᱷᱤᱠ ᱴᱷᱟᱠ ᱵᱟᱝ ᱟᱸᱡᱚᱢᱚᱜ
ᱦᱮᱞᱳ ᱦᱚ ᱵᱚ ᱞᱟᱹᱭᱫᱟᱹᱧ ᱜᱚᱢᱠᱮ ᱴᱷᱤᱠ ᱴᱷᱟᱠ ᱟᱸᱡᱚᱢᱚᱜ ᱠᱟᱱᱟ
ᱦᱳᱭ ᱦᱳᱭ ᱦᱳ ᱜᱚᱢᱠᱮ᱾
ᱛᱟᱦᱚᱞᱮ ᱜᱚᱝᱠᱮ ᱦᱤᱛᱚᱜ ᱡᱟᱦᱟᱸ ᱠᱤᱪᱷᱩ ᱡᱟᱭᱜᱟ ᱨᱮ ᱵᱤ ᱧᱮᱞᱟ ᱡᱮ ᱱᱟᱜᱷ ᱱᱚᱜ ᱚᱭ ᱡᱮ ᱱᱤᱴ ᱯᱚᱨᱤᱠᱠᱷᱟ ᱱᱤᱴ ᱡᱟᱦᱟᱸ ᱢᱟᱱᱮ ᱯᱤ ᱮᱭᱤᱪ ᱰᱤ ᱞᱟᱹᱜᱤᱫ ᱜᱚᱢᱠᱮ᱾ ᱱᱤᱛᱚᱜ ᱫᱚ ᱱᱩᱱᱟᱹᱜ ᱦᱟᱹᱵᱤᱡ ᱦᱚᱸ ᱪᱟᱞᱟᱣ ᱠᱟᱱᱟ ᱦᱮᱸ ᱦᱮᱸ᱾ ᱦᱮᱸ ᱚᱱᱟ ᱫᱚᱧ ᱵᱩᱡᱷᱟᱹᱣ ᱫᱟ ᱜᱚᱝᱠᱮ ᱱᱤᱛᱚᱜ ᱤᱭᱩ ᱡᱤ ᱥᱤ ᱱᱮᱴ ᱠᱟᱱ ᱜᱮᱭᱟ ᱢᱮᱱᱠᱷᱟᱱ ᱡᱟᱦᱟᱸ ᱠᱚ ᱞᱟᱹᱭᱟ ᱡᱮ ᱥᱤᱠᱠᱷᱷᱟᱹ ᱨᱮᱱᱟᱜ ᱫᱚ ᱢᱟᱨᱟᱝ ᱡᱟᱦᱟᱸᱭ ᱰᱤᱜᱽᱨᱤ ᱫᱚᱠᱚ ᱞᱟᱹᱭᱟ ᱚᱱᱟ ᱰᱚᱠᱴᱚᱨᱮᱴ ᱰᱤᱜᱽᱨᱤ᱾ ᱦᱮᱸᱥᱮ ᱞᱟᱹᱭ ᱟᱠᱟ ᱥᱮᱪᱮᱫ ᱨᱮᱱᱟᱜ ᱢᱟᱨᱟᱝ ᱰᱤᱜᱽᱨᱤ ᱫᱚ ᱰᱚᱠᱴᱚᱨᱮᱴ ᱰᱤᱜᱽᱨᱤ ᱠᱟᱱᱟ ᱛᱚ᱾ ᱛᱚ ᱰᱚᱠᱴᱚᱨᱮᱴ ᱰᱤᱜᱽᱨᱤ ᱨᱮᱦᱚᱸ ᱜᱚᱢᱠᱮ ᱟᱵᱚᱣᱟᱜ ᱥᱟᱱᱛᱟᱲᱤ ᱯᱟᱹᱨᱥᱤ ᱥᱮᱞᱮᱫ ᱟᱠᱟᱱᱟ᱾ ᱤᱭᱩ ᱡᱤ ᱥᱤ ᱵᱳᱨᱰ ᱨᱮᱦᱚᱸ ᱢᱮᱱᱟᱜᱼᱟ, ᱦᱟᱭᱟᱨ ᱥᱮᱠᱮᱱᱰᱟᱹᱨᱤ ᱵᱳᱨᱰ ᱨᱮᱦᱚᱸ ᱢᱮᱱᱟᱜᱼᱟ᱾ ᱢᱟᱫᱽᱫᱷᱚᱢᱤᱠ ᱵᱳᱲᱰ ᱨᱮᱦᱚᱸ ᱥᱟᱱᱛᱟᱞᱤ ᱵᱳᱨᱰ ᱢᱮᱱᱟᱜᱼᱟ ᱛᱟᱦᱚᱞᱮ ᱜᱚᱢᱠᱮ ᱜᱚᱴᱟ ᱡᱟᱭᱜᱟ ᱨᱮᱜᱮ ᱢᱮᱱᱟᱜᱼᱟ ᱟᱨᱚ ᱠᱟᱹᱴᱤᱡ ᱵᱚᱱ ᱡᱩᱫᱤ ᱵᱚᱱ ᱪᱟ-ᱪᱟᱞᱟᱣ ᱞᱮᱠᱷᱟᱱ ᱟᱨ ᱠᱟᱹᱴᱤᱡ ᱡᱩᱫᱤ ᱵᱚᱱ ᱥᱟᱯᱲᱟᱣᱼᱟ ᱱᱚᱣᱟ ᱥᱟᱱᱛᱟᱞᱤ ᱯᱟᱹᱨᱥᱤ ᱛᱚ ᱜᱚᱝᱠᱮ ᱤᱧᱡᱤᱱᱤᱭᱟᱨᱤᱝ, ᱰᱚᱠᱴᱚᱨ, ᱮ ᱰᱟᱛᱟᱨ ᱰᱤᱜᱨᱤ ᱦᱚᱸ ᱦᱳᱭ ᱛᱳ ᱦᱩᱭ ᱫᱟᱲᱮᱭᱟᱜᱼᱟ ᱟᱹᱞᱤᱧ ᱫᱚᱞᱤᱧ
ᱦᱳᱭ ᱦᱳᱭ ᱦᱳᱭ ᱦᱳᱭ ᱦᱳᱭ ᱜᱚᱢᱠᱮ ᱠᱟᱛᱷᱟ ᱫᱚ ᱮᱠᱫᱚᱢ ᱥᱟᱹᱨᱤ ᱠᱟᱛᱷᱟ ᱜᱮᱢ ᱞᱟᱹᱭ ᱠᱮᱜᱼᱟ᱾ ᱮᱸ ᱢᱮᱱᱫᱚ ᱟᱹᱰᱤ ᱱᱟᱯᱟᱭ ᱠᱟᱛᱷᱟ ᱜᱮᱢ ᱞᱟᱹᱭ ᱠᱮᱜᱼᱟ, ᱟᱢ ᱡᱟᱦᱟᱸ ᱠᱚᱢ ᱞᱟᱹᱭ ᱠᱮᱜ ᱚᱱᱟ ᱠᱚᱜᱮ ᱠᱚᱨᱟᱣ ᱫᱚᱨᱠᱟᱨ ᱠᱟᱱ ᱛᱟᱵᱚᱱ ᱜᱮᱭᱟ᱾ ᱟᱨ ᱚᱱᱠᱟᱜᱤ ᱜᱚᱢᱠᱮ ᱛᱟᱦᱚᱞᱮ ᱟᱢ ᱟᱢ ᱛᱟᱦᱚᱞᱮ ᱱᱚᱣᱟ ᱟᱵᱚ ᱥᱟᱱᱛᱟᱲᱤ ᱞᱟᱹᱜᱤᱫ ᱡᱟᱸᱦᱟᱱᱟᱜ ᱟᱢ ᱟᱢᱟᱜ ᱮᱱᱮᱢ ᱛᱷᱚᱲᱟ ᱞᱟᱹᱭ ᱛᱟᱢ ᱪᱮᱫ ᱠᱚᱢ ᱪᱤᱠᱟᱹ ᱠᱮᱫ ᱛᱟᱵᱚᱱᱟ᱾
ᱜᱚᱝᱠᱮ ᱦᱮᱸᱛᱚᱜ ᱫᱚ ᱮᱱᱮᱢ ᱛᱮᱫᱚ ᱞᱟᱹᱭ ᱞᱮᱠᱷᱟᱱ ᱦᱮᱸᱛᱚᱜ ᱤᱧ ᱥᱟᱱᱛᱟᱞᱤ ᱢᱤᱰᱤᱭᱟᱢ ᱛᱮᱜᱮ ᱠᱟᱹᱴᱤᱡ ᱠᱷᱚᱱ ᱜᱮ ᱢᱤᱱᱟᱹᱧᱟ᱾
ᱟᱪᱪᱷᱟ ᱜᱚᱝᱠᱮ ᱟᱹᱰᱤ ᱱᱟᱯᱟᱭ ᱚᱱᱟ ᱫᱚ᱾
ᱛᱳ ᱡᱟᱸᱦᱟ ᱟᱵᱚᱣᱟᱜ ᱛᱚᱣᱟ ᱫᱟᱦᱮ ᱞᱮᱠᱟ ᱡᱟᱦᱟᱸ ᱠᱚ ᱡᱟᱦᱟᱸ ᱛᱤᱱᱟᱹᱜ ᱠᱷᱚᱱ ᱟᱭᱳ ᱟᱲᱟᱝ ᱠᱷᱚᱱ ᱠᱚ ᱥᱮᱬᱟ ᱟᱜᱩ ᱠᱟᱣ ᱫᱮᱭᱟ᱾
ᱦᱳᱭ ᱜᱚᱝᱠᱮ ᱟᱹᱰᱤ ᱱᱟᱯᱟᱭ, ᱚᱱᱟ ᱤᱧᱦᱚᱸ ᱚᱱᱠᱟᱜᱮ ᱜᱚᱝᱠᱮ ᱱᱚᱝᱠᱟ ᱥᱟᱱᱛᱟᱲᱤ ᱢᱤᱰᱤᱭᱟᱢ ᱠᱚᱫᱚ ᱵᱟᱹᱧ ᱢᱮᱱᱫᱟ ᱤᱧ ᱫᱚ ᱜᱚᱝᱠᱮ ᱤᱧ ᱫᱚ ᱤᱧ ᱦᱚᱸ ᱢᱤᱫᱴᱮᱱ ᱥᱟᱱᱛᱟᱲ ᱜᱤᱫᱽᱨᱟᱹ ᱠᱟᱱ ᱜᱤᱭᱟᱹᱧ ᱟᱨ ᱟᱨ ᱡᱟᱦᱟᱸᱭ ᱵᱟᱠᱚ ᱢᱮᱱ ᱜᱮᱭᱟ ᱡᱮ ᱚᱱᱠᱟ ᱟ ᱟᱢᱤ ᱥᱟᱱᱛᱟᱲ ᱠᱤᱱᱛᱩ ᱢᱟᱱᱮ ᱵᱟᱹᱧ ᱨᱚᱲ ᱫᱟᱲᱮᱭᱟᱜᱼᱟ ᱥᱟᱱᱛᱟᱲ ᱛᱮ᱾ ᱱᱚᱜᱝᱠᱟ ᱟᱭᱢᱟ ᱦᱚᱲ ᱞᱮ ᱩᱱᱠᱩ ᱦᱚᱸ ᱵᱷᱟᱹᱜᱤ ᱢᱚᱛᱚᱱ ᱛᱷᱚᱲᱟ ᱤᱭᱟᱹ ᱮᱢᱟ ᱠᱚ ᱮᱞᱟᱡᱽ ᱠᱚ ᱦᱩᱭᱩᱜ ᱜᱮᱭᱟ᱾ ᱛᱚ ᱜᱚᱝᱠᱮ ᱤᱧᱦᱚᱸ ᱛᱷᱚᱲᱟ ᱥᱟᱱᱛᱟᱲ ᱠᱟᱹᱱᱟᱹᱧ ᱚᱱᱟᱛᱮ ᱟᱹᱰᱤ ᱜᱚᱨᱚᱵᱽ ᱜᱤᱧ ᱵᱩᱡᱷᱟᱹᱣᱟ᱾ ᱛᱚ ᱱᱚᱜ ᱚ ᱱᱚᱝᱠᱟ ᱜᱮ ᱜᱚᱝᱠᱮ ᱟᱫᱚ ᱟᱢ ᱛᱷᱚᱲᱟ ᱜᱚᱝᱠᱮ ᱪᱮᱫ ᱮᱢ ᱞᱟᱹᱭᱮᱫ ᱠᱟᱱ ᱛᱟᱸᱦᱮᱫ ᱛᱷᱚᱲᱟ ᱢᱟᱡᱷᱮᱨᱤᱧ ᱠᱮᱪᱮᱫ ᱢᱮᱭᱟ ᱢᱟ ᱛᱷᱚᱲᱟ ᱜᱚᱝᱠᱮ ᱞᱟᱹᱭ ᱢᱮ ᱛᱷᱚᱲᱟ᱾
ᱛᱚ ᱜᱚᱝᱠᱮ ᱤᱧ ᱫᱚ ᱛᱚᱣᱟ ᱫᱟᱦᱮ ᱞᱮᱠᱟ ᱠᱟᱹᱴᱤᱡ ᱠᱷᱚᱱᱜᱮ ᱡᱟᱸᱦᱟ ᱛᱤᱱᱟᱹᱜ ᱠᱷᱚᱱ ᱜᱮ ᱚᱞᱚᱜ ᱯᱟᱲᱦᱟᱜ ᱥᱮᱪᱮᱫ ᱟᱠᱟᱫᱟ ᱩᱱ᱾ ᱩᱱ ᱜᱮ ᱤᱧ ᱫᱚ ᱪᱤᱠᱤ ᱛᱮᱜᱮ᱾ ᱚᱱᱟ ᱯᱚᱨ ᱢᱟᱫᱽᱫᱷᱚᱢᱤᱠ‌ᱵᱤᱱᱤ ᱢᱟᱫᱽᱫᱷᱚᱢᱤᱠ ᱵᱤᱱᱤᱰ ᱦᱚᱸ ᱪᱤᱠᱤ ᱛᱮᱜᱮ᱾ ᱦᱟᱭᱟᱨ ᱥᱮᱠᱮᱱᱰᱟᱨᱤ ᱦᱚᱸ ᱪᱤᱠᱤ ᱛᱮᱜᱮ᱾
ᱦᱳᱭ ᱜᱚᱝᱠᱮ᱾
ᱮᱭᱮ ᱛᱟᱯᱚᱨ ᱵᱤᱭᱮ ᱦᱚᱸ ᱪᱤᱠᱤ ᱛᱮᱜᱮ᱾ ᱛᱟᱯᱚᱨ ᱦᱚᱸᱜᱼᱚᱭ ᱮᱢ ᱮ ᱰᱤᱜᱽᱨᱤ ᱪᱟᱞᱟᱜ ᱠᱟᱱᱟ ᱚᱱᱟ ᱦᱚᱸ ᱪᱤᱠᱤ ᱛᱮᱜᱮ ᱟᱨ ᱠᱤᱪᱷᱩ ᱠᱤᱪᱷᱩ ᱜᱟᱱ ᱯᱩᱛᱷᱤ ᱯᱟᱛᱷᱟᱢ ᱠᱚ ᱚᱞ ᱦᱩᱭ ᱟᱠᱟᱱᱟ ᱡᱟᱦᱟᱸ ᱠᱚᱫᱚ ᱪᱷᱟᱯᱟ ᱥᱚᱫᱚᱨ ᱠᱟᱱᱟ ᱚᱱᱟ ᱠᱚᱫᱚ ᱢᱮᱱᱟᱜ ᱜᱮᱭᱟ᱾
ᱟᱪᱪᱷᱟ ᱟᱹᱰᱤ ᱱᱟᱯᱟᱭ ᱜᱚᱝᱠᱮ ᱟᱹᱰᱤ ᱱᱟᱯᱟᱭ᱾
ᱛᱤᱱᱟᱹᱜ ᱠᱚᱨᱟᱣ ᱞᱟᱹᱠᱛᱤᱜ ᱠᱟᱱᱟ ᱩᱱᱟᱹᱜ ᱜᱮ ᱪᱮᱥᱴᱟᱭ ᱮᱫᱟᱞᱮ ᱟᱞᱮ ᱞᱮ ᱞᱟᱦᱟᱱ ᱫᱟᱲᱮᱭᱟᱜ ᱢᱟ ᱛᱚ ᱟᱜᱟᱢ ᱫᱟᱢ ᱨᱮ ᱟᱞᱮ ᱦᱚᱸᱞᱮ ᱪᱮᱥᱴᱟᱭᱟ ᱡᱮ ᱟᱨᱦᱚᱸ ᱠᱤᱪᱷᱩ ᱞᱮ ᱚᱞ ᱫᱟᱲᱮᱭᱟᱜ ᱢᱟ ᱠᱟᱹᱴᱤᱡ᱾
ᱦᱳᱭ ᱜᱚᱝᱠᱮ ᱟᱹᱰᱤ ᱱᱟᱯᱟᱭ ᱟᱹᱰᱤ ᱱᱟᱯᱟᱭ ᱟᱹᱰᱤ ᱱᱟᱯᱟᱭ ᱵᱮᱱ ᱞᱟᱹᱭ ᱠᱮᱜᱼᱟ᱾ ᱟᱫᱚ ᱜᱚᱝᱠᱮ ᱪᱤᱠᱤ ᱫᱚ ᱟᱫᱚ ᱟᱫᱚ ᱥᱟᱵᱽᱡᱮᱠᱴ ᱫᱚ ᱪᱮᱫ ᱛᱟᱦᱮᱸ ᱠᱟᱱ ᱛᱟᱵᱮᱱᱟ ᱜᱚᱝᱠᱮ?
ᱥᱟᱵᱽᱡᱮᱠᱴ ᱫᱚ ᱜᱚᱝᱠᱮ ᱟᱵᱚᱣᱟᱜ ᱱᱚᱣᱟ ᱡᱟᱦᱟᱸ ᱯᱩᱭᱞᱩ ᱯᱷᱟᱥᱴ ᱞᱮᱝᱜᱩᱭᱮᱡᱽ ᱡᱟᱦᱟᱸ ᱠᱚ ᱞᱟᱹᱭᱟ ᱟᱵᱚᱣᱟᱜ᱾
ᱯᱷᱟᱥᱴ ᱞᱮᱝᱜᱩᱭᱮᱡᱽ ᱫᱚ ᱜᱚᱝᱠᱮ ᱚᱭᱮᱥᱴ ᱵᱮᱝᱜᱚᱞ ᱞᱮᱠᱟ ᱛᱮ ᱫᱚ ᱯᱷᱟᱥᱴ ᱞᱮᱝᱜᱩᱭᱮᱡᱽ ᱫᱚ ᱜᱚᱝᱠᱮ ᱵᱟᱝᱞᱟ ᱠᱟᱱᱟ ᱟᱨ ᱥᱮᱠᱮᱱᱰ ᱞᱮᱝᱜᱩᱭᱮᱡᱽ ᱫᱚ ᱤᱝᱞᱤᱥ ᱠᱟᱱᱟ᱾
ᱦᱮᱸ ᱚᱱᱠᱟ ᱜᱮ ᱟᱵᱚ ᱡᱩᱫᱤ ᱵᱚᱱ ᱞᱟᱹᱭᱟ ᱡᱮ ᱟᱵᱚ ᱪᱮᱫ ᱛᱮᱵᱚᱱ ᱯᱟᱲᱦᱟᱜᱼᱟ? ᱟᱵᱚ ᱫᱚ ᱟᱨ ᱦᱚᱲ ᱫᱚ ᱪᱮᱫ?
ᱟᱪᱪᱷᱟ ᱟᱪᱪᱷᱟ ᱟᱪᱪᱷᱟ ᱦᱮᱸ ᱦᱮᱸ ᱜᱚᱝᱠᱮ, ᱵᱩᱡᱽ ᱠᱟᱹᱜᱤᱧ ᱵᱩᱡᱽ ᱠᱟᱹᱜᱤᱧ, ᱵᱩᱡᱽ ᱠᱟᱹᱜᱤᱧ ᱟᱫᱚ ᱢᱮᱱᱠᱷᱟᱱ ᱟᱢᱫᱚ ᱢᱤᱰᱤᱭᱟᱢ ᱨᱮᱱ ᱠᱟᱱᱟᱢ ᱥᱮ ᱥᱟᱱ ᱥᱟᱱᱛᱟᱞᱤ ᱢᱤᱰᱤᱭᱟᱢ ᱵᱟᱝ ᱟᱫᱚ ᱟᱢᱟᱜ ᱫᱚ ᱯᱷᱟᱥᱴ ᱞᱮᱝᱜᱩᱭᱮᱡᱽ ᱫᱚ ᱥᱟᱱᱛᱟᱞᱤ ᱯᱟᱲᱟᱜ ᱠᱟᱱᱟ ᱵᱟᱝ ᱚ, ᱦᱳᱭ ᱦᱳᱭ ᱦᱳᱭ‌ ᱦᱳᱭ ᱟᱹᱰᱤ ᱱᱟᱯᱟᱭ ᱴᱟᱹᱰᱤ ᱱᱟᱯᱟᱭ ᱟᱹᱰᱤ ᱱᱟᱯᱟᱭ ᱟᱫᱚ ᱜᱚᱝᱠᱮ ᱥᱟᱵ ᱠᱟᱜ ᱢᱮ ᱟᱫᱚ ᱤᱧ ᱫᱚ ᱢᱟᱱᱮ ᱟᱞᱮ ᱥᱮᱫ ᱫᱚ ᱥᱟᱱᱛᱟᱲᱤ ᱫᱚ ᱵᱟᱹᱱᱩᱜᱼᱟᱛᱚ ᱟᱫᱚ ᱟᱞᱮ ᱫᱚ ᱱᱚᱝᱠᱟ ᱵᱚᱞᱮ ᱚᱭᱮᱥᱴ ᱵᱮᱝᱜᱚᱞ ᱵᱳᱰ ᱢᱮᱱᱫᱚ ᱵᱟᱝᱞᱟ ᱟᱫᱚ ᱟᱫᱚ ᱚᱱᱟ ᱫᱚ ᱟᱞᱮ ᱥᱮᱫ ᱫᱚ ᱯᱷᱟᱥᱴ ᱞᱮᱝᱜᱩᱭᱮᱡ ᱫᱚ ᱵᱟᱝᱞᱟ ᱠᱟᱱᱟ ᱡᱮᱦᱩᱛᱩ ᱟᱫᱚ ᱚᱱᱟᱜᱮ ᱵᱟᱹᱧ ᱵᱩᱡᱽ ᱠᱟᱜ ᱛᱟᱦᱮᱱᱟ ᱟᱪᱪᱷᱟ ᱟᱹᱰᱤ ᱱᱟᱯᱟᱭ ᱜᱚᱝᱠᱮ ᱟᱨ ᱯᱩᱛᱷᱤ ᱠᱚᱦᱚᱸ ᱚᱞ ᱛᱟᱵᱚᱱ ᱢᱮ ᱵᱷᱟᱜᱤ ᱜᱮᱢ ᱚᱞᱮᱫ ᱠᱟᱱ ᱛᱟᱵᱚᱱ ᱜᱮᱭᱟ ᱱᱟᱯᱟᱭ ᱜᱮ
ᱮᱠᱫᱚᱢ
ᱱᱤᱥᱪᱳᱭ ᱚᱱᱠᱟ ᱜᱮ ᱪᱮᱥᱴᱟᱭ ᱛᱟᱵᱚᱱ ᱢᱮ ᱵᱮᱠ ᱚᱝᱠᱟ ᱚᱞ ᱛᱟᱵᱚᱱ ᱢᱮ᱾ ᱟᱨ ᱜᱚᱝᱠᱮ ᱚᱱᱟ ᱪᱷᱟᱰᱟ ᱠᱟᱛᱮᱫ ᱜᱚᱝᱠᱮ ᱤᱧ ᱫᱚ ᱥᱟᱱᱛᱟᱞᱤ ᱥᱴᱩᱰᱮᱱᱴ ᱫᱚ ᱵᱟᱝ ᱠᱟᱹᱱᱟᱹᱧ ᱢᱮᱱ ᱠᱷᱟᱱ ᱛᱷᱚᱲᱟ ᱚᱞᱪᱤᱠᱤ ᱠᱚᱦᱚᱸ ᱤᱧᱤᱧ ᱤᱭᱩᱴᱭᱩᱵᱽ ᱠᱚ ᱠᱷᱚᱚᱡ ᱤᱧ ᱥᱮᱬᱟᱣ ᱠᱟᱜᱼᱟ ᱦᱮᱸ ᱟᱫᱚ ᱜᱚᱝᱠᱮ ᱱᱚᱜᱼᱚᱭ ᱡᱟᱦᱟᱸ ᱩᱭᱠᱤ ᱯᱤᱰᱭᱟ ᱠᱚᱨᱮ ᱮᱸᱜ ᱚᱱᱟ ᱠᱚᱨᱮᱧ ᱵᱚᱞᱮᱧ ᱠᱟᱹᱢᱤᱭ ᱜᱮᱭᱟ ᱟᱸᱜ ᱤᱱᱟᱹ ᱪᱷᱟᱰᱟ ᱠᱟᱛᱮᱜ ᱜᱚᱝ ᱠᱮ ᱮᱸᱜ ᱱᱚᱠᱟ ᱚᱝᱠᱟ ᱰᱤᱠᱥᱱᱟᱨᱤ ᱠᱚᱨᱮᱦᱚᱸ ᱜᱚᱝᱠᱮ ᱤᱧᱟᱹᱜ ᱚᱞ ᱠᱚᱦᱚᱸ ᱢᱮᱱᱟᱜ ᱟᱠᱟᱟᱜ ᱜᱮᱭᱟ ᱚᱱᱞᱟᱭᱤᱱ ᱨᱮ, ᱤᱱᱟᱹ ᱪᱷᱟᱰᱟ ᱠᱟᱛᱮᱫ ᱜᱚᱝᱠᱮ ᱱᱚᱝᱠᱟ ᱟᱭᱢᱟ ᱟᱨᱴᱤᱠᱟᱞ ᱢᱮᱱᱟᱜ ᱛᱤᱧ ᱜᱮᱭᱟ ᱚᱱᱞᱟᱭᱤᱱ ᱨᱮ ᱜᱚᱝᱠᱮ ᱤᱱᱟᱹ ᱪᱷᱟᱰᱟ ᱠᱟᱛᱮᱫ ᱛᱮ ᱜᱚᱝᱠᱮ ᱢᱤᱫᱴᱮᱱ ᱵᱳᱭ ᱯᱚᱨᱚᱥᱮᱥᱤᱝ ᱨᱮ ᱢᱮᱱᱟᱜ ᱛᱤᱧᱟᱹ ᱟᱸᱻ ᱤᱱᱟᱹ ᱪᱷᱟᱰᱟ ᱠᱟᱛᱮ ᱛᱮ ᱜᱚᱝᱠᱮ ᱟᱫᱚ ᱱᱤᱭᱟᱹ ᱠᱚᱜᱮ ᱜᱚᱝᱠᱮ ᱢᱮᱱᱠᱷᱟᱱ ᱤᱧ ᱫᱚ ᱥᱟᱱᱛᱟᱞᱤ ᱤᱥᱴᱩᱰᱮᱱᱴ ᱫᱚ ᱵᱟᱝ ᱠᱟᱹᱱᱟᱹᱧ
ᱜᱚᱢᱠᱮ ᱵᱟᱝ ᱢᱤᱫᱴᱮᱱ ᱱᱚᱣᱟ ᱢᱟ ᱟᱹᱰᱤ ᱢᱤᱫᱴᱟᱝ ᱫᱟᱢᱟᱱ ᱠᱟᱛᱷᱟᱢ ᱞᱟᱹᱭ ᱠᱮᱫᱟ ᱦᱩᱰᱤᱧ ᱦᱩᱰᱤᱧ ᱛᱷᱩᱛᱤ ᱜᱟᱞᱢᱟᱨᱟᱣ ᱨᱮ ᱛᱮ ᱟᱰᱤ ᱫᱟᱢᱟᱱ ᱠᱟᱛᱷᱟᱢ ᱞᱟᱹᱭ ᱠᱮᱫᱟ ᱟᱢ ᱵᱟᱢ ᱥᱮᱬᱟ ᱠᱟᱜ ᱟᱨᱦᱚᱸ ᱜᱚᱢᱠᱮ ᱯᱚᱨᱮᱛᱮᱢ ᱥᱮᱬᱟ ᱠᱟᱜᱼᱟ ᱢᱤᱫᱴᱮᱱ ᱫᱤᱞ ᱫᱟᱲᱮ ᱡᱳᱨᱛᱮ ᱢᱤᱫᱴᱟᱝ ᱟᱭᱳ ᱟᱲᱟᱝ ᱪᱮᱛᱟᱱ ᱨᱮ ᱫᱩᱞᱟᱹᱲ ᱛᱟᱦᱮᱱ ᱛᱮ ᱢᱤᱫᱴᱟᱝ ᱩᱱᱟᱹᱜ ᱦᱟᱹᱵᱤᱡ ᱟ ᱜᱚᱦᱚᱲ ᱟᱹᱜᱩ ᱟᱠᱟᱫ ᱢᱮᱭᱟ ᱡᱟᱦᱟᱸᱛᱮ ᱟᱢᱟᱜ ᱟᱭᱳ ᱟᱲᱟᱝᱮᱢ ᱥᱮᱪᱮᱫ ᱠᱟᱫᱟ ᱪᱮᱫ ᱟᱠᱟᱫᱟᱢ ᱚᱱᱟ ᱪᱮᱛᱟᱱ ᱨᱮᱢ ᱠᱟᱹᱢᱤ ᱠᱟᱜᱼᱟ ᱱᱚᱣᱟ ᱢᱟᱛᱚ ᱟᱹᱰᱤ ᱢᱤᱫᱴᱟᱝ ᱜᱚᱨᱚᱵᱱᱟᱜ ᱠᱟᱛᱷᱟ ᱠᱟᱱᱟ ᱜᱚᱝᱠᱮ ᱟᱫᱚ ᱟᱢ ᱪᱮᱫᱟᱜ ᱟᱢ ᱧᱮᱞ ᱟᱨ ᱦᱚᱲ ᱠᱚ ᱡᱟᱦᱟᱸᱭ ᱠᱚ ᱱᱚᱝᱠᱟ ᱮᱛᱚᱢ ᱠᱚᱸᱭᱮ ᱢᱮᱱᱟᱜ ᱠᱚᱣᱟ ᱩᱱᱠᱩ ᱟᱹᱰᱤ ᱩᱛᱟᱹᱨ ᱩᱭᱦᱟᱹᱨ ᱠᱚ ᱧᱟᱢ ᱢᱟ ᱥᱮ ᱠᱚ ᱠᱟᱹᱴᱤᱡ ᱦᱚᱨ ᱫᱤᱥᱟᱹ ᱠᱚ ᱧᱟᱢ ᱢᱟ ᱡᱮ ᱵᱟᱝ ᱟᱞᱮ ᱦᱚᱸᱞᱮ ᱫᱟᱲᱮᱭᱟᱜᱼᱟ ᱢᱮᱱᱛᱮ,
ᱦᱳᱭ ᱦᱳᱭ ᱜᱚᱝᱠᱮ ᱟᱫᱚ ᱚᱱᱠᱟᱜ ᱜᱮ ᱚᱱᱠᱟᱜᱮ, ᱛᱚ, ᱟᱯᱮ ᱡᱟᱦᱟᱸᱭ ᱱᱟᱣᱟ ᱱᱟᱣᱟ ᱦᱟᱸᱜ ᱜᱚᱝᱠᱮ ᱚᱱᱚᱞᱤᱭᱟᱹ ᱯᱮ ᱛᱮᱭᱟᱨᱚᱜ ᱠᱟᱱ ᱛᱟᱵᱚᱱᱟ ᱮᱸ ᱛᱚ ᱡᱮᱦᱮᱛᱩ ᱟᱯᱮ ᱫᱚ ᱟᱯᱮ ᱫᱚ ᱥᱟᱱᱛᱟᱞᱤ ᱥᱟᱦᱤᱛᱛᱚ ᱨᱮᱱ ᱚᱱᱚᱞᱤᱭᱟᱹ ᱠᱟᱱᱟ ᱯᱮ, ᱛᱚ ᱜᱚᱝᱠᱮ ᱟᱯᱮ ᱫᱚ ᱚᱞ ᱛᱟᱵᱚᱱ ᱯᱮ ᱚᱝᱠᱟ ᱜᱮ ᱟᱫᱚ ᱟᱞᱮ ᱤᱧ ᱦᱚᱸ ᱚᱝᱠᱟ ᱟᱭᱢᱟ ᱡᱤᱱᱤᱥᱤᱧ ᱠᱚᱨᱟᱣ ᱟᱠᱟᱫ ᱜᱮᱭᱟ ᱡᱮ ᱚᱱᱠᱟᱱ ᱟᱵᱚᱣᱟᱜ ᱡᱟᱦᱟᱸ ᱢᱟᱨᱮ ᱢᱟᱨᱮ ᱯᱟᱛᱷᱟᱢ ᱠᱚ ᱟᱨ ᱛᱟᱯᱚᱨᱮ ᱯᱚᱛᱷᱤ ᱠᱚ ᱡᱟᱦᱟᱸ ᱠᱚ ᱢᱮᱱᱟᱜ ᱠᱟᱫᱟ, ᱤᱧ ᱡᱟᱦᱟᱸ ᱛᱤᱱᱟᱹᱜ ᱤᱧ ᱠᱟᱞᱮᱠᱴ ᱫᱟᱲᱮ ᱠᱟᱫᱟ ᱢᱮᱱᱫᱚ ᱡᱟᱦᱟᱸ ᱟᱫᱚ ᱚᱱᱟ ᱠᱚ ᱥᱟᱱᱟᱢᱤᱧ ᱰᱤᱡᱤᱴᱮᱞ ᱨᱮᱭᱟᱜ ᱤᱧ ᱪᱮᱥᱴᱟᱣ ᱠᱟᱜᱼᱟ ᱟᱨ ᱤᱱᱟᱹ ᱪᱷᱟᱰᱟ ᱠᱟᱛᱮᱫ ᱜᱚᱝᱠᱮ ᱚᱱᱟ ᱡᱟᱦᱟᱸ ᱟᱵᱚᱣᱟᱜ ᱟᱹᱨᱤᱪᱟᱹᱞᱤ ᱥᱮ ᱟᱵᱚᱣᱟᱜ ᱡᱟᱦᱟᱸ ᱰᱤᱠᱥᱱᱟᱨᱤ ᱡᱟᱦᱟᱸ ᱪᱷᱚᱵᱤ ᱠᱚ ᱫᱚᱨᱠᱟᱨᱟ ᱚᱱᱟ ᱠᱚᱦᱚᱸ ᱜᱚᱝᱠᱮ ᱟᱭᱢᱟᱣ ᱟᱯᱞᱳᱰ ᱠᱟᱜᱼᱟ ᱤᱱᱟᱹ ᱪᱷᱟᱰᱟ ᱠᱟᱛᱮᱜ ᱜᱚᱝᱠᱮ ᱱᱚᱣᱟ ᱥᱟᱵ ᱢᱮ ᱱᱚᱜ-ᱚᱭ ᱪᱮᱫ ᱠᱚ ᱢᱮᱱᱟ, ᱤᱱᱟᱹ ᱯᱩᱛᱷᱤ ᱠᱩ ᱞᱟᱦᱟ ᱛᱮ ᱚᱱᱞᱟᱭᱤᱱ ᱠᱚᱨᱮ ᱵᱟᱝ ᱧᱟᱢᱚᱜ ᱠᱟᱱ ᱛᱟᱦᱮᱱᱟ ᱜᱚᱝᱠᱮ ᱚᱱᱟ ᱠᱚᱨᱮᱱᱟᱜ ᱦᱚᱸ ᱛᱷᱚᱲᱟ᱾ ᱵᱮᱵᱚᱥᱛᱟ ᱠᱚᱨᱟᱣ ᱦᱳᱭ ᱠᱟᱱᱟ
ᱟᱪᱪᱷᱟ ᱟᱪᱪᱷᱟ ᱴᱷᱤᱠᱜᱮᱭᱟ ᱜᱚᱝᱠᱮ ᱱᱤᱛᱚᱜ ᱫᱚ ᱤᱱᱠᱟᱹᱜ ᱜᱮ
ᱦᱳᱭ